ᱦᱮᱞᱳ
ᱡᱚᱦᱟᱨ ᱜᱮ ᱜᱚᱝᱠᱮ
ᱡᱚᱦᱟᱨ ᱜᱮ ᱜᱚᱢᱠᱮ
ᱦᱮᱸ ᱛᱟᱯᱚᱨᱮ ᱜᱚᱝᱠᱮ ᱯᱚᱨᱤᱠᱠᱷᱟ ᱠᱚ ᱚᱠᱟ ᱞᱮᱠᱟ ᱵᱤᱱ ᱮᱢ ᱠᱮᱫᱟ ᱚᱠᱟ ᱠᱚ ᱪᱟᱞᱟᱜ ᱞᱟᱜᱤᱫ ᱢᱤᱛᱚ ᱫᱚ ᱵᱟᱵᱮᱱ ᱮᱢ ᱠᱟᱫᱟ᱾ ᱮ ᱦᱮᱸ ᱛᱟᱦᱞᱮ ᱢᱟᱛᱚ ᱟᱹᱰᱤ ᱢᱟᱨᱟᱝ ᱥᱚᱢᱚᱥᱷᱟ ᱦᱩᱭᱱᱟ᱾
ᱚᱸᱰᱮ ᱥᱚᱢᱚᱥᱷᱟ ᱫᱚ ᱢᱟᱨᱟᱝ ᱠᱟᱱᱟ ᱩᱱᱠᱩ ᱤᱭᱟᱹ ᱵᱟᱹᱞᱤᱧ ᱠᱩᱥᱤ ᱣᱟᱠᱚ ᱠᱟᱱᱟ ᱩᱱᱠᱩ ᱵᱟᱹᱨᱩ ᱰᱟᱝ ᱯᱟᱹᱴᱤ
ᱪᱮᱫᱟᱜ ᱵᱟᱵᱚᱱ ᱠᱩᱥᱤᱭᱟᱠᱚ ᱠᱟᱱᱟ᱾
ᱩᱝᱠᱩ ᱟᱢᱫᱟ ᱫᱳᱥ ᱞᱤᱧ ᱧᱟᱢᱮᱫ ᱛᱟᱠᱚᱣᱟ ᱛᱮᱦᱮᱧ ᱢᱤᱫᱴᱟᱝ ᱥᱤᱱᱤᱭᱟᱨ ᱥᱟᱣ ᱞᱤᱧ ᱜᱚᱞᱯᱚ ᱠᱟᱱ ᱛᱟᱦᱮᱸᱫ ᱟᱹᱰᱤ ᱠᱤᱪᱷᱩᱞ ᱞᱤᱧ ᱜᱚᱞᱯᱚ ᱠᱮᱫᱼᱟ ᱢᱟᱱᱮ ᱩᱱᱠᱩ ᱫᱚ ᱟᱣᱩᱴ ᱠᱚᱣᱟ ᱵᱚᱱ ᱥᱮ ᱪᱮᱫ ᱢᱤᱪᱷᱤᱞ ᱦᱩᱭᱩᱼᱟ ᱥᱮ ᱪᱮᱫ
ᱮᱠᱫᱚᱢ ᱯᱩᱨᱟᱹ ᱵᱟᱝᱞᱟ ᱵᱳᱱᱫᱽ
ᱦᱮᱸ ᱵᱚᱱᱫ
ᱢᱤᱫ ᱫᱷᱟᱣ ᱚᱱᱰᱮ ᱦᱚᱸ ᱯᱩᱨᱟᱹ ᱤᱭᱩᱱᱤᱵᱷᱟᱨᱥᱤᱴᱤ ᱜᱮᱴ ᱞᱟᱜᱟᱣ ᱞᱟᱜᱟ ᱠᱚᱯᱮ ᱵᱟᱝᱠᱷᱟᱱ ᱫᱚ ᱵᱟᱞᱮ ᱦᱤᱡᱩᱜᱼᱟ᱾
ᱵᱟᱞ ᱦᱤᱡᱩᱜᱼᱟ ᱟᱫ ᱫᱟᱵᱚᱱ ᱟᱹᱵᱤᱱ ᱟᱵᱤᱱ ᱯᱚᱨᱤᱠᱠᱷᱟ ᱵᱮᱱ ᱮᱢ ᱠᱮᱼᱟ ᱥᱮ
ᱟᱞᱤᱧ ᱫᱚ ᱚᱱᱠᱟ ᱜᱮ ᱮᱢ ᱜᱤᱱᱤ ᱠᱟᱫᱟ ᱞᱤᱧ ᱟᱫᱚ ᱪᱮᱫ ᱮᱢ ᱪᱤᱠᱟᱹᱭᱟᱞᱮ ᱢᱮ ᱵᱟᱝ ᱮᱢ ᱛᱮᱦᱚᱸ ᱟᱨ ᱵᱟᱝ ᱜᱟᱱᱚᱜ ᱠᱟᱱᱟ᱾
ᱱᱟᱢᱵᱟᱨ ᱛᱟᱦᱞᱮ ᱛᱤᱱᱟᱹᱜ ᱜᱟᱱ ᱵᱮᱱ ᱩᱴᱷᱟᱹᱣ ᱮᱜᱼᱟ᱾
ᱮᱠᱫᱚᱢ ᱱᱤᱭᱟᱹ ᱫᱷᱟᱜ ᱢᱚᱴᱟᱢᱩᱴᱤ ᱮᱭᱤᱴ ᱯᱚᱭᱮᱱᱴ ᱫᱚ ᱚᱠᱚᱭ ᱦᱚᱸᱭ ᱵᱟᱭ ᱨᱮᱡ ᱫᱟᱲᱮᱤᱧᱟ᱾
ᱟᱭᱟᱭᱜᱚ ᱮᱢᱚᱱ ᱵᱮᱱ ᱮᱢᱟᱭᱟᱫᱟ ᱥᱮ
ᱦᱚ ᱯᱩᱨᱟᱹ ᱚᱱᱠᱟ ᱜᱮ ᱡᱷᱟᱲᱟᱣ ᱦᱩᱭ
ᱫᱟᱜ ᱡᱟᱯᱩᱫ ᱠᱚ ᱚᱠᱟ ᱞᱮᱠᱟ ᱟᱯᱮ ᱥᱮᱫ ᱫᱚ
ᱫᱟᱜ ᱡᱟᱹᱯᱩᱫ ᱫᱚ ᱟᱞᱮ ᱱᱚᱛᱮᱫᱚ ᱦᱚ ᱱᱚᱜᱼᱚᱭ ᱛᱚ ᱢᱤᱛ ᱜᱷᱟᱹᱲᱤᱡ ᱞᱟᱦᱟ ᱜᱮ ᱫᱟᱜ ᱡᱟᱹᱯᱩᱫ ᱠᱚᱫᱚ ᱫᱟᱜᱮᱫ ᱛᱟᱦᱮᱸᱫ ᱮ ᱱᱤᱛᱚᱜ ᱠᱚᱫᱚ ᱠᱟᱹᱴᱤᱡ ᱥᱤᱛᱩᱝ ᱠᱟᱫᱟᱭ ᱦᱮᱸ ᱦᱳᱭ᱾ ᱦᱮ ᱥᱤᱛᱳᱧ ᱠᱟᱫᱟᱭ? ᱟᱯᱮ ᱚᱱᱛᱮ ᱵᱟᱭ ᱥᱤᱛᱩᱧ ᱠᱟᱫᱟ ᱵᱟᱦᱨᱮ ᱠᱷᱚᱡ ᱯᱮ ᱧᱮᱞ ᱠᱟᱫᱮᱭᱟ᱾ ᱳ ᱦᱳᱣ ᱵᱟ ᱟᱞᱮᱫᱚᱭ ᱥᱤᱛ ᱛᱩᱝ ᱠᱟᱫᱟ ᱱᱚᱜᱼᱚᱭ ᱛᱚ ᱵᱟᱨᱦᱮ ᱨᱮ ᱚᱱᱮ ᱦᱚᱲᱩ ᱠᱩᱧ ᱛᱟᱥᱮ ᱠᱟᱫᱟ᱾
ᱦᱚᱸ ᱚᱸ᱾
ᱟᱫᱚ ᱦᱩᱲᱩ ᱠᱚᱨᱮ ᱢᱟ ᱤᱧ ᱫᱚ ᱦᱩᱲᱩᱧ ᱛᱟᱞᱮᱭᱟ ᱫᱟᱜ ᱱᱚᱜᱼᱚᱭ ᱡᱟᱹᱯᱩᱫ ᱫᱤᱱ
ᱡᱟᱹᱯᱤᱫ ᱡᱟᱹᱯᱩᱫ ᱫᱤᱱ ᱵᱮᱱ ᱛᱟᱥᱮᱭᱮᱜᱼᱟ?
ᱡᱟᱹᱯᱩᱫ ᱫᱤᱱ ᱟᱫᱚ ᱦᱩᱲᱩ ᱱᱤᱛᱚᱜ ᱵᱟᱝ ᱨᱚᱦᱚᱲ ᱞᱮᱠᱷᱟᱱ ᱚᱱᱟ ᱠᱚ ᱛᱤᱠᱤ ᱦᱩᱭᱩᱜᱼᱟ ᱛᱚ ᱢᱟᱱᱮ ᱛᱤᱠᱤ ᱵᱚᱞᱛᱮ ᱪᱮᱜ ᱦᱩᱲᱩᱝ ᱦᱩᱭᱩᱜᱼᱟ ᱪᱟᱣᱞᱮ ᱦᱩᱭᱩᱜᱼᱟ ᱟᱫᱚ ᱡᱚᱢ ᱦᱩᱭᱩᱜᱼᱟ ᱥᱮ᱾
ᱢᱟᱱᱮ ᱫᱟᱜ ᱧᱩᱨᱩ ᱞᱮᱠᱷᱟᱱ ᱦᱩᱲᱩᱴᱟᱜ ᱢᱟᱱᱮ ᱞᱚᱞᱚᱜᱼᱟ᱾ ᱡᱟᱦᱟᱸ ᱵᱷᱟᱵᱽᱴᱟᱜ ᱛᱩᱫᱩᱜ ᱟᱥᱮ ᱚᱛ ᱠᱷᱚᱱᱟᱜ ᱚᱱᱟ ᱛᱮ ᱞᱚᱞᱚᱜᱼᱟ ᱛᱟᱨᱯᱚᱨ ᱢᱟᱱᱮ ᱞᱚᱜᱚᱱ ᱛᱮᱠᱮᱜᱼᱟ᱾
ᱞᱚᱜᱚᱱ ᱛᱮᱠᱮᱜᱼᱟ ᱴᱷᱤᱠ ᱾
ᱦᱳᱭ ᱱᱚᱣᱟ ᱢᱤᱫᱴᱟᱝ ᱵᱮᱯᱟᱨ ᱠᱟᱱᱟ ᱢᱟᱱᱮ ᱡᱚᱛᱚ ᱦᱚᱲ ᱵᱟᱠᱚ ᱵᱩᱡᱷᱟᱹᱣᱟ ᱱᱚᱣᱟ᱾ ᱞᱟᱹᱭᱟᱠᱚ ᱡᱟᱹᱯᱩᱫ ᱨᱮ ᱪᱮᱫᱠᱟ ᱞᱟᱦᱚᱫ ᱪᱚᱭᱟ ᱢᱟᱱᱮ ᱵᱨᱮᱱ ᱵᱟᱭ ᱠᱟᱹᱢᱤᱭᱟ ᱡᱚᱛᱚ ᱦᱚᱲᱟᱜ᱾
ᱮᱠᱵᱟᱨᱮᱭ ᱵᱟᱭ ᱠᱟᱹᱢᱤᱭᱟ ᱢᱟᱱᱮ ᱩᱱᱟᱹᱜ ᱮᱠᱫᱚᱢ ᱮᱠᱫᱚᱢ᱾
ᱮᱫ ᱱᱤᱭᱟᱹ ᱱᱤᱭᱟᱹᱠᱷᱟᱱ ᱱᱚᱝᱠᱟ ᱵᱟᱥ ᱱᱚᱭᱟ ᱡᱟ ᱵᱩᱫᱽᱫᱷᱤᱢ ᱠᱷᱮᱞᱟᱣ ᱫᱟ ᱥᱮ ᱚᱝᱠᱟᱱᱟᱜ ᱜᱮ᱾
ᱦᱳᱭ ᱦᱳᱭ ᱦᱳᱭ ᱦᱳᱭ ᱴᱷᱤᱠ᱾
ᱢᱟᱱᱮ ᱟᱞᱮ ᱫᱚ ᱤᱭᱟᱹ ᱡᱟᱯᱤᱫ ᱯᱚᱨᱮ ᱚᱝᱠᱟᱱᱟᱜ ᱪᱤᱱᱛᱟᱹ ᱦᱤᱡᱩᱜ ᱛᱟᱞᱮᱭᱟ᱾ ᱢᱟᱱᱮ ᱵᱟᱞᱮ ᱵᱩᱡᱷᱟᱹᱣ ᱫᱟᱲᱮᱭᱟᱜᱼᱟ ᱡᱮ, ᱪᱤᱱᱛᱟᱹᱭ ᱫᱟᱞᱮ ᱢᱮᱱᱛᱮ᱾
ᱟᱪᱪᱷᱟ ᱟᱪᱪᱷᱟ ᱟᱪᱪᱷᱟ ᱴᱷᱤᱠ ᱴᱷᱤᱠ ᱴᱷᱤᱠ ᱚᱝᱠᱟᱱ ᱠᱟᱛᱷᱟ ᱛᱟᱦᱞᱮ᱾
ᱱᱚᱣᱟ ᱠᱚᱫᱚ ᱢᱟᱱᱮ ᱦᱟᱹᱱᱤ ᱤᱭᱟᱹ ᱞᱤᱴᱟᱹ ᱜᱚᱸᱥᱟᱭᱮ ᱞᱟᱹᱭᱟ ᱞᱮᱭᱟ᱾ ᱠᱩᱠᱢᱩ ᱨᱮ ᱴᱟᱹ ᱜᱚᱥᱟᱭ ᱞᱟᱹᱭᱟᱞᱮᱭᱟ, ᱡᱮ ᱱᱚᱣᱟ ᱫᱚ ᱱᱚᱝᱠᱟᱱ ᱠᱟᱱᱟ ᱦᱳᱭ ᱢᱟᱱᱮ ᱚᱱᱮ ᱡᱮ ᱤᱭᱟᱹ ᱟᱭᱟᱜ ᱤᱭᱟᱹ ᱵᱚᱠᱛᱚᱵᱵᱚ ᱚᱱᱟ ᱟᱸᱡᱚᱢ ᱛᱮᱜᱮ ᱛᱚ ᱟᱹᱞᱤᱧ ᱥᱮᱛᱟᱜᱚᱜ ᱛᱟᱞᱤᱧᱟ ᱚᱱᱟ ᱠᱷᱟᱹᱛᱤᱨ ᱜᱮᱛᱚ ᱠᱮᱞᱟᱥ ᱞᱤᱧ ᱡᱟᱯᱤᱫᱟ ᱟᱹᱞᱤᱧ ᱾ ᱚᱱᱟ ᱵᱩᱡᱷᱟᱹᱣ ᱯᱮ ᱪᱮᱫ ᱡᱮᱯᱮ ᱪᱤᱠᱟᱹᱭᱮᱜᱼᱟ ᱚᱱᱟ ᱵᱩᱡᱷᱟᱹᱣ ᱦᱳᱭᱳᱜᱼᱟ ᱾
ᱮᱸ ᱚᱱᱟ ᱜᱮ ᱴᱷᱤᱠ ᱴᱷᱤᱠ ᱴᱷᱤᱠ
ᱚᱱᱟ ᱫᱚ ᱤᱧᱟᱜ ᱫᱳᱥ ᱫᱚ ᱵᱟᱝ ᱠᱟᱱᱟ ᱞᱤᱴᱟᱹ ᱜᱚᱸᱥᱟᱭᱟᱜ ᱫᱳᱥ ᱩᱱᱤ ᱡᱩᱫᱤᱭ ᱜᱚᱞᱯᱷᱚᱣ ᱧᱟᱹᱭ ᱢᱤᱫ ᱧᱤᱫᱟᱹ ᱤᱧ ᱠᱤᱧ ᱢᱮᱛᱟᱭᱟ ᱵᱟᱝ ᱵᱟᱹᱧ ᱟᱸᱡᱚᱢᱟ ᱟᱢ ᱫᱚ ᱚᱠᱚᱭ ᱠᱟᱱᱟᱢ ᱮᱭᱟ ᱥᱤᱨᱡᱚᱱᱤᱭᱟᱹ ᱠᱟᱱᱟᱭ᱾
ᱥᱤᱨᱡᱚᱱᱤᱭᱟᱹ ᱠᱟᱱᱟ ᱩᱱᱤᱭᱟᱜ ᱡᱩᱫᱤ ᱵᱟᱢ ᱟᱸᱡᱚᱢᱟ ᱵᱟᱝ ᱚᱠᱚᱭᱮᱢ ᱮᱠᱫᱚᱢ ᱮᱠᱫᱚᱢ ᱩᱱᱤᱭᱟᱜ ᱫᱚᱨᱠᱟᱨ ᱜᱮ ᱠᱟᱱᱟ᱾
ᱴᱷᱤᱠ ᱮᱢ ᱞᱟᱹᱭ ᱠᱟᱫᱟ᱾
ᱵᱟᱡᱟᱨ ᱥᱮᱜ ᱮᱢ ᱪᱟᱞᱟᱜ ᱟᱥᱮ?
ᱵᱟᱡᱟᱨ ᱥᱮᱫ ᱦᱟᱸᱜ ᱵᱟᱹᱧ ᱪᱟᱞᱟᱜᱼᱟ ᱛᱮᱦᱮᱱ ᱫᱚ, ᱥᱟᱹᱨᱤ ᱠᱟᱛᱷᱟ ᱞᱟᱹᱭ ᱫᱚ ᱥᱮᱛᱟᱜ ᱠᱷᱚᱱᱟᱜ ᱮᱸ᱾
ᱥᱮᱛᱟᱜ ᱠᱷᱚᱱᱟᱜ ᱪᱮᱫ ᱰᱤᱯᱨᱮᱥᱮᱱ ᱨᱮ ᱢᱮᱱᱟᱜ
ᱱᱤᱛᱛᱟᱝ ᱠᱷᱚᱱᱟᱜ ᱪᱮᱫ ᱤᱧ ᱞᱟᱹᱭ ᱟᱢᱟ ᱤᱭᱟᱹ ᱠᱟᱹᱴᱤᱡ ᱟᱹ ᱡᱟᱹᱯᱤᱫ ᱦᱩᱭᱩᱜᱼᱟ ᱛᱮᱦᱮᱧ ᱫᱤᱱ ᱥᱟᱨᱟ ᱫᱤᱱ ᱢᱟᱱᱮ ᱥᱮᱛᱟᱜ ᱵᱮᱨᱮᱫ ᱠᱟᱛᱮᱜ ᱫᱟᱹᱲ ᱠᱟᱹᱫᱟᱹᱧ ᱟᱫᱚ ᱠᱳᱱᱚ ᱨᱮᱥᱴ ᱜᱮ ᱵᱟᱹᱧ ᱦᱟᱛᱟᱣ ᱠᱟᱫᱟ᱾ ᱦᱳᱭ ᱦᱟᱱᱛᱮ ᱱᱚᱛᱮ ᱛᱮᱜᱤᱱ ᱫᱤᱱ ᱮᱫᱟ ᱟᱫᱚ ᱪᱮᱫ ᱠᱟᱹᱴᱤᱡ ᱡᱟᱹᱯᱤᱫ ᱦᱩᱭᱩᱜᱼᱟ ᱱᱤᱛᱚᱜ ᱫᱚ᱾ ᱚᱱᱮ ᱤᱡᱟᱹ ᱠᱟᱹᱡ ᱠᱟᱛᱷᱟ ᱠᱟᱛᱮᱫ ᱢᱟᱱᱮ ᱱᱚᱝᱠᱟ ᱱᱚᱝᱠᱟᱱ ᱩᱭᱦᱟᱹᱨ ᱵᱷᱟᱵᱽᱱᱟ ᱠᱚ ᱦᱟᱡᱩᱜ ᱠᱟᱱᱟ ᱱᱤᱛᱚᱜ᱾ ᱡᱟᱹᱯᱩᱫ ᱨᱮᱦᱚᱸ ᱦᱚᱲᱩᱧ ᱛᱟᱥᱮ ᱫᱟᱲᱮᱭᱟᱜ ᱠᱟᱱᱟ ᱢᱟᱱᱮᱢ ᱵᱩᱡᱷᱟᱹᱣᱮᱫ ᱜᱮ᱾
ᱡᱟᱹᱯᱩᱫ ᱨᱮ ᱦᱚᱸᱲᱚ ᱛᱟᱥᱮ ᱢᱟᱱᱮ ᱫᱤᱥᱟᱹ ᱫᱚ ᱪᱤᱱᱛᱟᱹ ᱵᱷᱟᱵᱽᱱᱟ ᱯᱟᱞᱴᱟᱣ ᱟᱠᱟᱱᱟ ᱢᱚᱰᱟᱨᱱ ᱡᱩᱜᱽ ᱥᱮᱴᱮᱨ ᱟᱠᱟᱱᱟ᱾ ᱱᱤᱛᱳᱜ ᱢᱚᱰᱟᱨᱱ ᱢᱚᱰᱟᱨᱱ ᱪᱤᱱᱛᱟᱹ ᱦᱩᱭᱩᱜᱼᱟ᱾
ᱢᱚᱰᱟᱱ ᱢᱟᱱᱮ ᱫᱚ ᱮᱠᱫᱚᱢ ᱮᱠᱫᱚᱢ᱾
ᱟᱵᱚ ᱥᱟᱶᱛᱟ ᱥᱚᱢᱟᱡᱽ ᱩᱛᱱᱟᱹᱣ ᱨᱮ ᱟᱰᱤ ᱠᱟᱢᱤ ᱮᱢᱟᱭ᱾
ᱠᱟᱹᱢᱤ ᱮᱢᱟᱭ ᱮᱠᱫᱚᱢ ᱮᱠᱫᱚᱢ ᱢᱟᱱᱮ ᱚᱠᱟ ᱵᱟᱝ ᱦᱩᱭᱩᱜᱼᱟᱜ ᱦᱚᱸ ᱦᱩᱭ ᱦᱚᱪᱚᱭ ᱦᱩᱭᱩᱜᱼᱟ ᱱᱤᱛᱚᱜ ᱫᱚ᱾
ᱠᱮᱢᱯᱮᱱ ᱵᱟᱹᱭᱥᱟᱹᱣ ᱠᱟᱛᱮᱫ ᱟᱛᱩ ᱟᱛᱩ ᱨᱮ ᱦᱚᱲ ᱢᱟᱱᱟ ᱠᱚ ᱦᱩᱭᱩᱜᱼᱟ᱾
ᱦᱚᱭ᱾
ᱥᱮᱛᱩᱝ ᱫᱤᱱ ᱟᱞᱚᱯᱮ ᱛᱟᱥᱮ ᱛᱟᱯᱮᱭᱟ ᱦᱳᱲᱳ᱾
ᱮᱠᱫᱚᱢ᱾
ᱪᱮᱫ ᱯᱮ ᱪᱤᱠᱟᱹᱭᱮᱜᱼᱟ᱾
ᱪᱮᱫ ᱯᱮ ᱪᱤᱠᱟᱹ ᱦᱳᱭ ᱦᱳᱭ ᱴᱷᱤᱠ᱾ ᱦᱮᱸ ᱠᱟᱛᱷᱟ ᱫᱚ ᱴᱷᱤᱠ ᱜᱮᱢ ᱞᱟᱹᱭ ᱠᱮᱫᱟ᱾
ᱚᱱᱮ ᱚᱱᱠᱟᱱ ᱠᱟᱛᱷᱟ᱾
ᱦ
ᱟ ᱪᱮᱜ ᱮᱢ ᱪᱤᱠᱟᱹᱭᱟ᱾
ᱪᱤᱱᱛᱟᱹ ᱵᱷᱟᱵᱱᱟ ᱵᱚᱫᱚᱞᱚᱜ ᱠᱟᱱᱟ ᱦᱚᱲ ᱵᱚᱫᱚᱞᱚᱜ ᱠᱟᱱᱟ ᱠᱚ ᱪᱤᱱᱛᱟᱹ ᱵᱷᱟᱵᱱᱟ ᱵᱚᱫᱚᱞᱚᱜ ᱠᱟᱱᱟ᱾ ᱠᱟᱹᱢᱤ ᱠᱟᱹᱥᱱᱤ ᱵᱚᱫᱚᱞᱚᱜ ᱠᱟᱱᱟ ᱦᱚᱲᱟᱜ᱾
ᱦᱳᱭ ᱦᱳᱭ ᱦᱳᱭ ᱱᱮᱛᱟᱨ ᱯᱮ ᱧᱮᱞ ᱮᱫᱟᱛᱚ ᱩᱞ ᱫᱟᱨᱮ ᱟᱱᱮ ᱟᱥᱟᱲ ᱵᱚᱸᱜᱟ ᱢᱟᱱᱮ ᱱᱤᱛᱚᱜ ᱦᱚᱸ ᱵᱟᱦᱟᱜ ᱠᱟᱱᱜᱮ ᱠᱤᱪᱷᱩ ᱩᱞ ᱫᱟᱨᱤᱧ ᱧᱮᱞ ᱮᱫᱟ᱾
ᱦ
ᱟᱨᱚ ᱟᱞᱚ ᱢᱮᱱᱟᱜ ᱚᱱᱟ ᱜᱮᱛᱚ ᱟᱮ ᱢᱤᱫᱴᱟᱝ ᱩᱞ ᱠᱚᱫᱤᱱ ᱞᱟᱦᱟ ᱜᱤᱧ ᱪᱟᱞᱟᱣᱱᱟ ᱧᱮᱞ ᱫᱤᱭ ᱦᱟᱱᱮ ᱵᱟᱦᱟ ᱠᱟᱱᱟ ᱡᱚ ᱠᱟᱱᱟ ᱢᱤᱫ ᱥᱮᱱ ᱨᱮ ᱵᱟᱦᱟᱜ ᱠᱟᱱᱟ᱾ ᱟᱫᱟ ᱪᱮᱫ ᱪᱮᱠᱟᱭᱟ ᱚᱱᱟ᱾ ᱦᱮᱸ ᱢᱟᱱᱮ ᱚᱱᱟ ᱠᱚᱞᱚᱢ ᱠᱟᱴᱟ ᱫᱟᱨᱮ ᱦᱚᱸ ᱵᱟᱝ ᱠᱟᱱᱟ᱾
ᱵᱟᱝ ᱠᱟᱱᱟ ᱩᱱᱤ ᱫᱚ ᱢᱟᱱᱮ ᱢᱟᱱᱮ ᱤᱭᱟᱹ ᱢᱮᱱᱫᱚ ᱮᱴᱟᱜ ᱥᱮᱫ ᱛᱮᱭ ᱧᱟᱢ ᱠᱟᱫᱟᱭ ᱤᱭᱟᱹ ᱡᱤᱱᱤᱥ ᱡᱚᱢᱟᱜ ᱵᱡᱽᱫᱟᱢ᱾
ᱟᱪᱪᱷᱟ ᱟᱪᱪᱷᱟ ᱴᱷᱤᱠ ᱮᱢ ᱞᱟᱹᱭ ᱠᱟᱫᱟ᱾
ᱦᱳᱭ ᱮᱴᱟᱜ ᱥᱮᱫ ᱛᱮ ᱢᱟᱱᱮ ᱤᱭᱟᱹ ᱥᱤᱠᱚᱲ ᱢᱟᱱᱮ ᱞᱟᱛᱟᱨ ᱥᱮᱫ ᱛᱮ ᱩᱱᱤ ᱡᱚᱢ ᱟᱠᱚ ᱮᱴᱟᱜ ᱠᱟᱫᱟ ᱩᱱᱤ ᱪᱮᱛᱟᱱ ᱥᱮᱫ ᱛᱮ ᱯᱟᱲᱟᱣ ᱠᱟᱫᱮᱭᱟ᱾
ᱴᱷᱤᱠᱮᱢ ᱞᱟᱹᱭ ᱠᱮᱫᱟ ᱦᱳᱭ ᱦᱳᱭ ᱦᱳᱭ᱾
ᱚᱱᱟ ᱠᱷᱟᱹᱛᱤᱨ ᱵᱮᱛᱤᱠᱨᱚᱢ ᱦᱩᱭ ᱠᱟᱫᱤᱧᱟᱹ ᱡᱚᱛᱚ ᱫᱟᱨᱮ ᱫᱚ ᱟᱨ ᱥᱚᱢᱟᱱ ᱵᱟᱝ ᱥᱮ ᱩᱥᱩᱞ ᱪᱮᱯᱚ ᱛᱟᱦᱮᱱᱟ ᱢᱟᱱᱮ ᱩᱱᱤ ᱥᱚᱢᱚᱭᱨᱮ ᱧᱟᱢᱫᱟᱭ ᱵᱟᱭ ᱧᱟᱢ ᱮᱫᱟ ᱟᱹᱰᱤ ᱵᱮᱯᱟᱨ ᱢᱮᱱᱟᱜᱼᱟ᱾ ᱫᱟᱨᱮᱭᱟᱜᱼᱟ ᱪᱤᱠᱢ ᱞᱟᱹᱭᱟ ᱦᱮᱸᱥᱮ ᱾
ᱴᱷᱤᱠᱮᱢ ᱞᱟᱹᱭ ᱠᱮᱫ ᱴᱷᱤᱠ ᱴᱷᱤᱠ᱾
ᱵᱚᱦᱩ ᱢᱟᱱᱮ ᱤᱭᱟᱹ ᱚᱱᱟ ᱵᱤᱜᱽᱜᱟᱱ ᱨᱮᱱᱟᱜ ᱠᱷᱮᱞ ᱠᱟᱱᱟ ᱟᱹᱰᱤ ᱱᱚᱣᱟ ᱠᱚᱫᱚ ᱱᱚᱣᱟ ᱠᱚᱫᱚ ᱩᱱᱤ ᱢᱮᱰᱟᱢ ᱪᱷᱟᱲᱟ ᱟᱵᱚᱭᱤᱡ ᱫᱚ ᱚᱠᱚᱭ ᱦᱚᱸ ᱵᱟᱹᱭ ᱞᱟᱹᱭ ᱫᱟᱲᱮᱭᱟᱜᱼᱟ ᱱᱚᱣᱟ᱾ ᱫᱚ ᱢᱟᱱᱮ ᱪᱮᱬᱮ ᱪᱮᱫᱟᱜ ᱛᱩᱠᱟᱹᱭᱫᱟᱭ ᱚᱸᱰᱮ ᱵᱩᱡ ᱫᱟᱢ ᱟᱱᱮ ᱪᱮᱬᱮ ᱪᱮᱫᱟᱜ ᱛᱩᱠᱟᱹᱭᱫᱟᱭ ᱚᱱᱟ ᱨᱮᱱᱟᱜ ᱠᱟᱨᱚᱱ ᱢᱮᱱᱟᱜᱼᱟ ᱾ ᱵᱷᱟᱜᱟᱜ ᱢᱮ ᱪᱮᱸᱬᱮ ᱚᱱᱛᱮ ᱜᱮ ᱪᱮᱫᱟᱜ ᱠᱚ ᱩᱰᱟᱹᱜ ᱠᱟᱱᱟ?
ᱦᱮᱸ, ᱦᱮᱸ, ᱦᱮᱸ ᱴᱷᱤᱠ ᱮᱢ ᱞᱟᱹᱭ ᱠᱮᱫᱟ ᱦᱮᱸ᱾
ᱦᱩᱭ ᱱᱟ ᱥᱮ᱾
ᱴᱷᱤᱠ, ᱴᱷᱤᱠ, ᱴᱷᱤᱠ᱾
ᱚᱰᱮ ᱜᱮ ᱪᱮᱫᱟᱜ ᱪᱟᱞᱟᱜ ᱥᱟᱱᱟᱭᱮᱫ ᱢᱮᱭᱟ?
ᱦᱮᱸ ᱟᱫᱚ ᱵᱟᱝ ᱠᱷᱟᱱ ᱠᱚ ᱫᱤᱱ ᱞᱟᱦᱟ ᱪᱟᱞᱟᱜ ᱦᱩᱭ ᱞᱮᱱ ᱠᱷᱟᱱ ᱴᱷᱤᱠ ᱜᱮᱭᱟ᱾ ᱟᱫᱚ ᱞᱟᱹᱭ ᱟᱹᱧ ᱠᱟᱱᱟᱭ ᱡᱟᱦᱟ ᱢᱟᱱᱮ ᱡᱟᱱᱞᱟ ᱢᱮᱱᱟᱜ ᱛᱚ᱾
ᱦᱮᱸ᱾
ᱡᱟᱱᱞᱟ ᱪᱮᱛᱟᱱ ᱨᱮ ᱵᱟᱲᱟᱭ ᱠᱮᱫᱟᱢ ᱞᱟᱹᱭ-ᱟ ᱚᱸᱰᱮ ᱪᱤᱠᱟᱹ ᱛᱮ‌ ᱩᱱᱤᱭᱟᱜ ᱡᱟᱸᱜᱟ ᱯᱟᱸᱢᱟ ᱚᱸᱰᱮ ᱦᱮᱡ ᱮᱱᱟ᱾ ᱪᱷᱩᱵᱤ ᱫᱮᱠᱷᱟᱣ ᱟᱹᱞᱤᱧ ᱠᱟᱱᱟᱭ ᱞᱟᱹᱭ ᱫᱟᱭ ᱦᱮᱸ᱾ ᱜᱚᱝᱠᱮᱭᱟᱜ ᱜᱩᱨᱩ ᱜᱚᱝᱠᱮ‌ᱭᱟᱜ᱾
ᱦᱮᱡᱱᱟ ᱾
ᱦᱚ ᱚᱸᱰᱮ ᱡᱟᱸᱜᱟ ᱪᱟᱯᱟᱜ ᱚᱱᱟ ᱛᱩᱞᱟᱹᱣ ᱟᱹᱜᱩ ᱠᱟᱫᱟ ᱯᱷᱳᱱ ᱨᱮ ᱩᱫᱩᱜ ᱟᱹᱞᱤᱧ ᱠᱟᱱᱟᱭ᱾
ᱟᱪᱪᱷᱟ᱾
ᱚ ᱞᱟᱹᱭ ᱫᱟ ᱚᱸᱰᱮ ᱩᱱᱤᱭᱟᱜ ᱡᱟᱸᱜᱟ ᱯᱟᱸᱡᱟ ᱧᱮᱞ ᱠᱮᱫ ᱠᱷᱟᱱ ᱟᱫᱚᱧ ᱪᱷᱚᱵᱤ ᱛᱩᱞᱟᱹᱣ ᱟᱹᱜᱩ ᱠᱟᱫᱟ ᱞᱟᱹᱭ ᱫᱟ ᱠᱚ ᱚᱱᱟ ᱫᱚ ᱩᱱᱤᱭᱟᱜ ᱡᱟᱸᱜᱟ ᱯᱟᱸᱡᱟ ᱠᱟᱱᱟ᱾
ᱟᱸᱻ ᱟᱢ ᱪᱤᱠᱟᱹ ᱛᱮᱢ ᱯᱟᱹᱛᱭᱟᱹᱣ ᱮᱱᱟ ᱵᱟᱢ ᱠᱩᱞᱤ ᱠᱟᱱᱟ?
ᱟᱫᱚᱭ ᱞᱟᱹᱭ ᱫᱟᱭ ᱤᱧ ᱫᱚᱧ ᱧᱮᱞ ᱟᱹᱜᱩ ᱠᱮᱫᱟ ᱪᱟᱞᱟᱣ ᱞᱤᱱᱤᱧ ᱱᱤᱡᱮᱨ ᱢᱮᱫ
ᱳᱦ ᱟᱢ ᱪᱤᱠᱟᱹ ᱛᱮ ᱜᱮᱨᱮᱱᱴᱤᱢ ᱵᱩᱡᱷᱟᱹᱣ ᱫᱟ ᱩᱱᱤᱭᱟᱜ ᱜᱮ ᱡᱟᱸᱜᱟ ᱠᱟᱱᱟ?
ᱤᱧ ᱦᱚᱸᱛᱚ ᱚᱱᱟ ᱜᱤᱧ ᱞᱟᱹᱭ ᱫᱟ ᱜᱚᱝᱠᱮ ᱛᱟᱦᱞᱮ ᱩᱱᱤᱸ ᱫᱚ ᱪᱮᱫ ᱞᱮᱠᱟ ᱨᱮ ᱩᱱᱤ ᱫᱚ ᱡᱟᱸᱜᱟᱭ ᱛᱤᱭᱳᱜ ᱠᱮᱫᱟ ᱚᱱᱠᱟ ᱢᱮᱢ ᱠᱩᱞᱤᱭ ᱠᱟᱱ ᱛᱟᱦᱮᱸᱫ᱾ ᱞᱟᱹᱭ ᱫᱟ ᱦᱮᱸ ᱪᱮᱫ ᱞᱮᱠᱟᱨᱮ ᱚᱱᱟ ᱜᱮᱛᱚ ᱵᱟᱝ ᱵᱟᱲᱟᱭ ᱚᱜ ᱠᱟᱱᱟ᱾ᱞᱟᱹᱭ ᱤᱧ ᱠᱟᱱᱟ ᱵᱟᱲᱟᱭ ᱠᱮᱫᱟᱢ ᱦᱮᱸ ᱞᱟᱹᱭ ᱫᱟ ᱚᱱᱟ ᱜᱮᱛᱚ ᱠᱷᱮᱛ ᱨᱮᱭᱟᱜ ᱠᱟᱱᱟ᱾
ᱦᱩᱸ᱾ ᱛᱟᱦᱞᱮ ᱟᱢᱮᱢ ᱨᱤᱥᱟᱨᱪ ᱟᱠᱟᱫ ᱫᱚ ᱜᱩᱨᱩ ᱜᱚᱝᱠᱮ ᱱᱤᱭᱮ ᱟᱢ ᱫᱚ ᱛᱟᱦᱞᱮ ᱪᱮᱫ ᱛᱮᱫ ᱮᱢ ᱨᱤᱥᱟᱨᱪ ᱟᱠᱟᱜ-ᱟ ᱟᱢ ᱫᱚ?
ᱚᱱᱟ ᱫᱚ ᱵᱟᱭ ᱨᱤᱥᱟᱨᱪ ᱧᱟᱢ ᱠᱟᱜ-ᱟ᱾ ᱩᱱᱤ ᱫᱚ ᱛᱟᱦᱞᱮ ᱛᱟᱞᱦᱮ ᱪᱮᱫ ᱛᱚᱠᱷᱚᱡ ᱫᱚ ᱫᱷᱟᱹᱨᱛᱤ ᱫᱚ ᱩᱞᱴᱟᱹᱣ ᱛᱟᱦᱮᱸ ᱠᱟᱱᱟ ᱥᱮ ᱪᱮᱫ ᱢᱟᱱᱮ ᱪᱚᱴ ᱥᱮᱫ ᱞᱟᱛᱟᱨ ᱥᱮᱫ᱾
ᱞᱟᱹᱭ ᱫᱟᱭ᱾
ᱚᱱᱠᱟ ᱢᱟᱱᱮ ᱛᱚᱠᱷᱟᱡ ᱫᱚ ᱢᱚᱱᱮ ᱢᱚᱱᱮᱱᱛᱮ ᱞᱟᱹᱭ ᱦᱩᱭᱩᱜ ᱠᱟᱱᱟ ᱟᱫᱚ ᱪᱮᱫ᱾ ᱵᱟᱠᱷᱟᱡ ᱪᱤᱠᱟᱹ ᱞᱮᱠᱟ ᱨᱮ ᱚᱱᱟ ᱥᱳᱡᱮ, ᱥᱳᱡᱮ ᱚᱱᱟ ᱡᱟᱱᱞᱟ ᱪᱮᱛᱟᱱ ᱚᱱᱟ ᱠᱟᱴᱟ ᱨᱮᱱᱟᱜ ᱡᱟᱸᱜᱟ ᱯᱟᱸᱡᱟ ᱚᱱᱟ ᱦᱚᱸ ᱢᱤᱫᱴᱟᱝ᱾
ᱟᱥᱚᱞᱮ ᱩᱱᱤ ᱫᱚ ᱦᱳ ᱥᱯᱟᱭᱰᱟᱨ ᱢᱮᱱ ᱛᱟᱦᱮᱸ ᱠᱟᱱᱟᱭ᱾ ᱤᱧᱟᱹᱜ ᱤᱧ ᱢᱮᱛᱟᱢ ᱠᱟᱹᱱᱟᱹᱧ ᱤᱧᱟᱹᱜ ᱠᱟᱛᱷᱟ ᱟᱸᱡᱚᱢ ᱢᱮ ᱩᱱᱤ ᱵᱟᱭ ᱵᱟᱲᱟᱭ-ᱟ᱾
ᱵᱟᱭ ᱵᱟᱲᱟᱭ-ᱟ᱾
ᱵᱟᱹᱧ ᱵᱟᱲᱟᱭ ᱦᱟᱛᱟᱣ ᱠᱟᱫ ᱨᱮᱦᱚᱸ ᱤᱧ ᱟᱹᱰᱤ ᱤᱭᱟᱹ ᱩᱱᱠᱩ ᱥᱟᱣ ᱤᱧ ᱜᱚᱞᱯᱷᱚᱭᱟ ᱤᱧ᱾
ᱟᱪᱪᱷᱟ ᱦᱳᱭ, ᱦᱳᱭ ᱚᱱᱮ ᱦᱟᱸᱜ ᱞᱟᱹᱭ ᱠᱮᱫ ᱫᱚᱢ ᱧᱤᱫᱟᱹ᱾
ᱥᱯᱟᱭᱰᱟᱨ ᱢᱮᱱ ᱛᱟᱦᱮᱸ ᱠᱟᱱᱟᱭ ᱦᱳ᱾ ᱥᱯᱟᱭᱰᱟᱨ ᱢᱮᱱ ᱛᱟᱦᱞᱮ ᱩᱱᱤ ᱤᱝᱨᱮᱡᱽ ᱠᱚ ᱥᱟᱜ ᱮ ᱞᱟᱹᱲᱦᱟᱹᱭ ᱛᱟᱦᱮᱸᱫ ᱵᱩᱡᱽ ᱫᱟᱢ᱾ ᱢᱟᱱᱮ ᱥᱟᱸᱜᱤᱧ ᱠᱷᱚᱱ ᱜᱮ ᱡᱟᱞᱮ ᱟᱲᱟᱜ ᱛᱟᱭ ᱛᱟᱦᱮᱸᱫ᱾ ᱯᱩᱨᱟᱹ ᱢᱟᱱᱮ ᱵᱚᱱᱫᱷᱩᱠ ᱟᱡ ᱴᱷᱮᱱ ᱦᱤᱡᱩᱜ ᱛᱟᱦᱮᱸᱜ᱾
ᱚᱱᱟ ᱠᱷᱟᱹᱛᱤᱨ ᱜᱮ ᱛᱚ ᱩᱱᱫᱚ ᱤᱝᱨᱮᱡᱽ ᱫᱚ ᱵᱟᱠᱚ ᱪᱤᱠᱟᱹ ᱫᱟᱲᱮ ᱠᱟᱣᱫᱮᱭ-ᱟ᱾
ᱚ
ᱵᱩᱡᱽ ᱫᱟᱢ᱾
ᱴᱷᱤᱠ ᱴᱷᱤᱠ᱾
ᱚᱱᱟ ᱠᱷᱟᱹᱛᱤᱨ ᱛᱩᱫᱩᱜ ᱛᱟᱦᱮᱸᱜ ᱥᱮ ᱡᱟᱱᱞᱟ ᱠᱷᱚᱱ ᱟᱫᱚ ᱚᱝᱠᱟ ᱟᱠᱟ ᱠᱟᱛᱮᱜ ᱧᱮᱞ ᱛᱟᱦᱮᱸᱜ ᱛᱟᱭᱱᱚᱢ ᱥᱮᱫ ᱛᱮ᱾
ᱮᱭ ᱫᱟᱜ ᱠᱚᱭᱟᱭ ᱡᱚᱨᱚ ᱠᱮᱫ ᱫᱚᱭ᱾ ᱦᱮᱸ᱾
ᱢᱤᱜ ᱫᱤᱱ ᱛᱟᱦᱚᱞᱮ
ᱦᱟ᱾
ᱚᱝᱠᱟ ᱛᱟᱯᱟᱝ ᱠᱟᱛᱮᱜ ᱦᱮᱡ ᱠᱟᱛᱮᱜ ᱩᱱ ᱫᱚ ᱫᱟᱜ ᱠᱩᱴᱷᱤᱱ᱾
ᱟᱪᱷᱟ ᱟᱪᱷᱟ᱾
ᱛᱟᱦᱚᱞᱮ ᱚᱱᱟ ᱦᱤᱞᱳᱜ ᱫᱚ ᱦᱟᱥᱟ ᱨᱮᱱᱟᱜ ᱫᱮᱣᱟᱞ ᱠᱟᱱ ᱛᱟᱠᱚᱣᱟ ᱛᱚ᱾
ᱦᱮᱸ ᱦᱮᱸ ᱦᱮᱸ᱾
ᱟᱨ ᱢᱟᱱᱮ ᱚᱱᱟ ᱦᱤᱞᱳᱜ ᱫᱚ ᱢᱟᱱᱮ ᱵᱟᱭ ᱫᱟᱞ ᱫᱟᱲᱮᱭᱟᱜ ᱠᱚᱣᱟ ᱨᱟᱹᱜᱤ ᱛᱮ ᱮᱠᱫᱚᱢ ᱢᱟᱱᱮ ᱨᱩᱣᱟᱹᱲ ᱦᱮᱡ ᱠᱟᱱᱟᱭ᱾ ᱟᱨ ᱚᱱᱟ ᱦᱤᱞᱳᱜ ᱚᱸᱰᱮ ᱡᱟᱯᱟᱜ ᱞᱮᱱᱟᱭ᱾ ᱟᱨ ᱪᱮᱫ ᱠᱚᱪᱚᱭ ᱪᱤᱱᱛᱟᱹ ᱠᱮᱫᱟ ᱟᱨ ᱨᱟᱹᱜᱤ ᱛᱮ ᱛᱷᱤᱭᱟᱹ ᱜᱚᱫ ᱠᱮᱫᱟᱭ ᱵᱩᱡ ᱫᱟᱢ ᱥᱮ᱾ ᱟᱫᱚ ᱪᱷᱟᱯ ᱵᱟᱹᱭᱥᱟᱹᱣᱮᱱ ᱛᱟᱭᱟ, ᱱᱚᱣᱟ ᱠᱚᱫᱚ ᱟᱹᱰᱤ ᱢᱟᱱᱮ ᱤᱭᱟᱹ ᱢᱮᱱᱟᱜᱼᱟ ᱤ ᱛᱤᱦᱟᱸᱥ ᱢᱮᱱᱟᱜᱼᱟ, ᱱᱚᱣᱟ ᱠᱚᱫᱚ ᱯᱟᱲᱦᱟᱜ ᱢᱮᱥᱮᱭᱟ ᱯᱟᱲᱦᱟᱜ ᱢᱮ᱾ ᱵᱟᱢ ᱵᱩᱡᱷᱟᱹᱣ ᱱᱚᱣᱟ ᱠᱚᱫᱚ ᱯᱟᱲᱦᱟᱣ ᱞᱮᱠᱷᱟᱱ ᱜᱮ ᱧᱟᱢᱚᱜᱼᱟ᱾
ᱚᱸ᱾
ᱦᱚᱸ ᱟᱹᱰᱤ ᱟᱢᱫᱟ ᱵᱮᱯᱟᱨ ᱱᱟᱜ ᱱᱚᱣᱟ ᱠᱚᱫᱚ ᱢᱟᱱᱮ ᱡᱷᱚᱛᱚ ᱦᱚ ᱵᱟᱠᱩ ᱵᱟᱲᱟᱭᱟ᱾
ᱦᱩᱸ ᱦᱩᱸ ᱦᱩᱸ᱾
ᱱᱚᱣᱟ ᱠᱚᱫᱚ ᱵᱟᱲᱟᱭ ᱞᱟᱹᱜᱤᱫ ᱢᱟᱱᱮ ᱟᱹᱰᱤ ᱵᱮᱨᱮᱱ ᱠᱷᱟᱴᱟᱣ ᱦᱩᱭᱩᱜᱼᱟ᱾
ᱴᱷᱤᱠ ᱴᱷᱤᱠ᱾
ᱢᱟᱱᱮ ᱵᱚᱦᱚᱜ ᱨᱮᱱᱟᱜ ᱡᱟᱦᱟᱸ ᱚᱱᱮ ᱠᱚᱸᱰ ᱨᱮᱱᱟᱜ ᱥᱤᱲᱟᱹ ᱴᱟᱜ
ᱦᱩᱸ ᱦᱩᱸ ᱦᱩᱸ᱾
ᱱᱟ ᱚᱱᱟᱴᱟᱜ ᱠᱟᱹᱢᱤ ᱨᱮ ᱞᱟᱜᱟᱣ ᱦᱩᱭᱩᱜᱼᱟ᱾
ᱵᱟᱭ᱾
ᱛᱚᱵᱮᱭᱮᱱᱟ ᱟᱢ ᱵᱟᱲᱟᱭ ᱧᱟᱢ ᱫᱟᱲᱮᱜᱼᱟ ᱚᱠᱟ ᱞᱮᱠᱟ ᱨᱮ ᱦᱳᱭ ᱠᱟᱱᱟ ᱵᱟᱝ ᱦᱩᱭ ᱠᱟᱱᱟ ᱵᱟᱝᱠᱷᱟᱱ ᱟᱢ ᱫᱚ ᱚᱱᱮ, ᱦᱩᱭ ᱠᱟᱱᱟ ᱦᱩᱭ ᱠᱟᱱᱟ᱾
ᱦᱳᱭ ᱦᱳᱭ ᱦᱳᱭ᱾
ᱚᱠᱟᱭ ᱱᱟᱭ ᱤᱧ ᱛᱮᱭᱟᱨᱤᱧ ᱢᱮᱛᱟ ᱫᱤᱭᱟ ᱚᱠᱟᱭᱮᱱ ᱪᱚᱭ᱾ ᱫᱟᱜ ᱮ ᱡᱚᱨᱚᱭ ᱫᱟ ᱦᱤᱛᱮ?
ᱦᱳᱭ, ᱫᱟᱜ ᱮ ᱡᱚᱨᱚᱭ ᱫᱟ᱾
ᱛᱤᱱᱟᱹᱜ ᱜᱟᱱ ᱦᱳ ᱥᱚᱢᱚᱭ ᱦᱳᱭᱱᱟ ᱦᱳ? ᱜᱚᱡᱽ ᱜᱷᱟᱸᱡᱮᱲᱚᱜᱼᱟ᱾ ᱛᱤᱱ ᱜᱷᱟᱹᱲᱤᱡ ᱦᱳᱭ ᱱᱟ?
ᱦᱳᱭ ᱱᱟᱭᱟ ᱫᱚᱥ ᱢᱤᱱᱤᱴ ᱜᱟᱱ, ᱟᱪᱷᱟ ᱟᱢ ᱫᱚ ᱵᱟᱢ ᱠᱚᱨᱟᱣ ᱠᱟᱫᱟ?
ᱤᱧ ᱦᱩᱧ ᱠᱚᱨᱟᱣ ᱵᱟᱲᱟᱭᱮᱜ ᱛᱟᱦᱮᱸᱜ᱾
ᱛᱟᱯᱚᱨᱮ
ᱤᱧ ᱫᱚ ᱛᱮᱦᱮᱧ ᱜᱮ ᱞᱟᱥ ᱠᱟ ᱮᱢ ᱠᱟᱣᱫᱤᱧᱟ ᱛᱮᱦᱮᱧ ᱜᱮ ᱞᱟᱥ ᱛᱤᱧ ᱤᱧᱟᱹᱜ ᱫᱚ᱾ ᱤᱧ ᱫᱚ ᱵᱟᱨᱭᱟ ᱯᱮᱭᱟ᱾
ᱢᱟᱱᱮ ᱚᱱᱠᱟ ᱫᱚ ᱟᱞᱚᱢ ᱞᱟᱹᱭᱟ ᱦᱩᱭ ᱠᱟᱱ ᱜᱮᱭᱟ ᱪᱤᱜ ᱪᱚᱝ᱾
ᱦᱳᱭ ᱭᱟ ᱵᱟᱨᱭᱟ ᱯᱮᱭᱟ ᱜᱤᱧ ᱠᱚᱨᱟᱣ ᱠᱟᱜᱼᱟ ᱤᱧ ᱫᱚ᱾
ᱦᱟᱸ ᱵᱟᱢ ᱠᱚᱢᱯᱞᱤᱴᱟ ᱛᱟᱦᱚᱞᱮ?
ᱵᱟᱹᱧ ᱠᱟᱹᱣᱩᱱᱴ ᱠᱟᱫᱟ᱾
ᱦᱳᱭᱼᱭᱟ ᱟᱪᱷᱟ ᱟᱪᱷᱟ ᱚᱠᱚᱭ ᱠᱚᱢ ᱯᱷᱳᱱ ᱵᱟᱲᱟ ᱟᱜ ᱠᱚ ᱛᱟᱦᱮᱸᱫ ᱛᱟᱦᱞᱮ?
ᱱᱩᱭ ᱢᱤᱫ ᱫᱤᱱ ᱯᱷᱳᱱᱮ ᱛᱟᱦᱮᱸᱫ ᱾
ᱦᱮᱸ᱾
ᱮᱴᱟᱜ ᱟᱥᱟᱢ ᱨᱤᱱᱤᱡ ᱠᱚᱲᱟ ᱢᱤᱫ ᱴᱟᱝ ᱤᱧ ᱯᱷᱳᱱ ᱟᱫᱮ ᱛᱟᱦᱮᱸᱫ ᱟᱨ ᱦᱟᱱᱤ ᱟᱵᱚᱭᱤᱡ ᱥᱤᱱᱤᱭᱟᱨ ᱢᱤᱫ ᱴᱟᱝ ᱠᱩᱲᱤ ᱜᱤᱫᱽᱨᱟᱹ ᱾
ᱟᱪᱪᱷᱟ ᱟᱪᱪᱷᱟ ᱛᱟᱦᱚᱞᱮ ᱛᱚ ᱟᱹᱰᱤ ᱛᱮᱫ ᱜᱮᱢ ᱠᱚᱢᱯᱞᱤᱴ ᱟᱠᱟᱫᱟ ᱾
ᱯᱮᱭᱟ ᱭᱟ ᱯᱮᱭᱟ ᱾
ᱯᱮᱭᱟ ᱢᱟᱱᱮ ᱯᱮ ᱦᱚᱲ ᱢᱟᱱᱮ ᱢᱚᱬᱮ ᱫᱷᱟᱣ ᱠᱟᱛᱮ ᱠᱚᱞ ᱦᱩᱭ ᱠᱚᱜ ᱛᱟᱢᱟ ᱾
ᱟᱫᱚ ᱤᱧ ᱜᱮᱛᱚ ᱵᱟᱹᱧ ᱠᱚᱞ ᱠᱟᱜᱼᱟ ᱨᱚᱲ ᱜᱮ ᱵᱟᱝ ᱥᱟᱱᱟ ᱢᱮᱫᱚ ᱱᱤᱡᱮ ᱫᱚ ᱾
ᱟᱪᱪᱷᱟ ᱟᱪᱪᱷᱟ ᱪᱷᱟ ᱾
ᱟᱫᱚᱧ ᱞᱟᱹᱭ ᱫᱟ ᱛᱮᱧ ᱜᱷᱟᱲᱤᱡ ᱥᱚᱢᱚᱭ ᱢᱮᱱᱟᱜᱼᱟ ᱡᱚᱠᱷᱚᱱ ᱦᱟᱯᱮ ᱠᱚᱨᱟᱣ ᱠᱟᱜ ᱜᱤᱧ ᱦᱳᱭ ᱦᱳᱭ ᱾ ᱛᱟᱯᱚᱨᱮ ᱥᱚᱧᱡᱚᱭᱮᱧ ᱧᱟᱢ ᱠᱮᱫᱮᱭᱟ ᱡᱚᱠᱷᱚᱱ ᱱᱚᱜᱼᱚᱭ ᱛᱚ ᱜᱟᱱᱚᱜᱼᱟ ᱛᱟᱦᱞᱮ ᱦᱳᱭ ᱾
ᱥᱟᱸᱡᱮ ᱛᱟᱵᱤᱱ ᱛᱤᱱ ᱫᱷᱟᱣ ᱵᱤᱱ ᱨᱚᱲ ᱠᱟᱜᱼᱟ?
ᱦᱮᱸ ᱛᱮᱦᱮᱧ ᱫᱤᱱ ᱛᱷᱟᱨᱟ ᱫᱤᱱ ᱟᱹᱞᱤᱧ ᱫᱚ ᱪᱷᱩᱴᱟᱹᱣ ᱠᱟᱱᱟᱞᱤᱧ ᱥᱟᱨᱟ ᱫᱤᱱ ᱵᱚᱞᱛᱮ ᱚᱱᱮ ᱞᱮ ᱢᱮᱱᱫᱟ ᱟᱡ ᱢᱚᱬᱮ ᱫᱷᱟ ᱤᱧ ᱢᱚᱬᱮ ᱫᱷᱟ ᱱᱤᱛᱚᱜ ᱪᱟᱵᱟᱭ ᱫᱟ ᱞᱤᱧ ᱦᱟᱸᱜ ᱾
ᱱᱚᱣᱟ ᱫᱚ ᱢᱚᱬᱮ ᱫᱷᱟ ᱯᱩᱨᱟᱹᱜ ᱠᱟᱱᱟ?
ᱤᱧᱟᱹᱜ ᱠᱚᱨ ᱯᱩᱨᱟᱹᱜ ᱠᱟᱱᱟ ᱾
ᱵᱟᱦ ᱵᱮᱸᱜᱮᱞ ᱯᱷᱚᱴᱠᱟᱭᱮᱜᱼᱟ ᱾ ᱟᱢᱟᱜ ᱫᱚ ᱟᱨᱟᱢᱵᱚ ᱠᱟᱱᱟ ᱤᱭᱟᱹ ᱯᱮᱢᱮᱱᱴ?
ᱦᱮᱢᱮᱱ ᱫᱚ ᱚᱱᱮ ᱵᱟᱴ ᱴᱟᱠᱟ ᱜᱮ ᱾ ᱚᱱᱟ ᱯᱚᱨᱮ ᱟᱣᱨᱤᱧ ᱧᱟᱢᱟ ᱮᱸ ᱤᱱᱫ